ᱦᱮᱞᱟ ᱜᱚᱢᱠᱮ ᱤᱧᱟᱜ ᱨᱚᱲ ᱟᱸᱡᱚᱢ ᱤᱡᱩᱜ ᱠᱟᱱᱟ?
ᱦᱩᱸ ᱜᱚᱝᱠᱮ ᱟᱸᱡᱚᱢᱚᱜ ᱠᱟᱱᱟ ᱾
ᱜᱚᱢᱠᱮ ᱡᱚᱦᱟᱨ ᱜᱮ ᱾
ᱦᱩᱸ ᱡᱚᱦᱟᱨ ᱜᱮ ᱾ ᱛᱟᱦᱚᱞᱮ ᱜᱚᱝᱠᱮ ᱪᱮᱫ ᱠᱚ ᱪᱤᱠᱟᱹ ᱵᱟᱲᱟᱭ ᱦᱩᱭᱩᱜ ᱠᱟᱱᱟ?
ᱜᱚᱝᱠᱮ ᱱᱤᱛ ᱢᱟ ᱟᱹᱰᱤ ᱜᱮ ᱧᱤᱫᱟᱹ ᱧᱚᱜ ᱠᱟᱱᱟ ᱛᱚ, ᱡᱚᱢ ᱵᱟᱲᱟ ᱠᱟᱛᱮ ᱜᱮ ᱫᱩᱲᱩᱵ ᱦᱩᱭ ᱠᱟᱱᱟ᱾ ᱟᱫᱚ ᱱᱚᱜᱼᱚᱭ ᱦᱮᱸ ᱟᱫᱚ ᱟᱢ ᱥᱟᱞᱟᱜ ᱜᱮ ᱱᱚᱝᱠᱟ ᱨᱚᱯᱚᱲ ᱵᱟᱲᱟᱭ ᱦᱩᱭᱩᱜ ᱠᱟᱱᱟ᱾
ᱟᱪᱪᱷᱟ᱾ ᱜᱚᱝᱠᱮ ᱪᱮᱫ ᱦᱚᱸ ᱵᱟᱝ ᱱᱚᱜ-ᱚᱭ ᱛᱚ ᱟᱞᱮ ᱦᱚᱸ ᱠᱤᱪᱷᱩ ᱠᱷᱚᱱ ᱞᱟᱦᱟᱜᱮ ᱡᱚᱢ ᱵᱟᱲᱟ ᱠᱟᱛᱮᱜ ᱜᱮ ᱱᱚᱜᱼᱚᱭ ᱠᱟᱹᱴᱤᱡ ᱡᱤᱨᱟᱹᱣ ᱵᱟᱲᱟ ᱦᱩᱭ ᱠᱟᱱᱟ᱾
ᱟᱪᱪᱷᱟ ᱟᱪᱪᱷᱟ᱾
ᱦᱳᱭ ᱦᱳᱭ᱾
ᱦᱩᱸ
ᱛᱟᱦᱞᱮ ᱜᱚᱝ ᱠᱮ ᱟᱯᱮ ᱚᱱᱛᱮ ᱫᱚ ᱪᱟᱥᱵᱟᱥ ᱠᱚᱫᱚ ᱯᱮ ᱛᱤᱱᱟᱹᱜ ᱡᱷᱟᱹᱞ ᱟᱠᱟᱫ ᱛᱟᱵᱚᱱᱟ?
ᱟᱞᱮ ᱱᱚᱛᱮ ᱪᱟᱥᱵᱟᱥ ᱫᱚ ᱜᱚᱝᱠᱮ ᱱᱚᱜ-ᱚᱭ ᱛᱚ ᱫᱟᱜ ᱠᱚ ᱟᱨᱟᱢᱵᱚᱭᱮᱱᱟ ᱥᱮᱨᱢᱟᱨᱮ ᱢᱤᱫ ᱫᱷᱟᱣ ᱜᱮᱞᱮ ᱪᱟᱥᱟ ᱟᱞᱮ ᱫᱚ ᱦᱟᱸᱜ, ᱚᱱᱟ ᱫᱩᱧ ᱞᱟᱹᱭᱟᱢ ᱞᱮᱜᱮ ᱢᱟᱱᱮ ᱦᱳᱭ᱾ ᱟᱫᱚ ᱟᱯᱮ ᱫᱤᱥᱚᱢ ᱫᱚ ᱪᱮᱫ ᱞᱮᱠᱟ ᱵᱟᱨᱥᱮᱫ, ᱢᱟᱱᱮ ᱥᱮᱨᱢᱟᱨᱮ ᱵᱟᱨ ᱫᱷᱟᱣ?
ᱵᱟᱝᱟ ᱜᱚᱝᱠᱮ ᱟᱞᱮ ᱱᱚᱛᱮ ᱦᱚᱸ ᱥᱮᱨᱢᱟ ᱨᱮᱫᱚ ᱢᱤᱫ ᱫᱷᱟᱣ ᱜᱮᱞᱮ ᱪᱟᱥ ᱜᱮᱭᱟ᱾ ᱚᱱᱟ ᱦᱚᱸ ᱥᱮᱨᱢᱟ ᱡᱟᱹᱲᱤ ᱫᱟᱜ ᱛᱮᱜᱮ᱾ ᱡᱩᱫᱤ ᱥᱮᱨᱚᱠᱚᱢ ᱥᱮᱨᱢᱟ ᱡᱟᱹᱲᱤ ᱫᱟᱜ ᱡᱩᱫᱤ ᱡᱟᱹᱲᱤ ᱠᱮᱜ-ᱟᱭ ᱛᱟᱦᱚᱞᱮ ᱪᱟᱥ ᱦᱩᱭᱩᱜ-ᱟ ᱵᱷᱟᱜᱤ ᱞᱮᱠ ᱠᱟ ᱡᱩᱫᱤ ᱥᱮᱨᱢᱟ ᱡᱟᱹᱲᱤ ᱫᱟᱜ ᱦᱚᱸ ᱵᱟᱭ ᱦᱩᱭᱩᱜ-ᱟ, ᱛᱟᱦᱞᱮ ᱪᱟᱥᱴᱟ ᱫᱚ ᱠᱷᱩᱵᱮ ᱴᱟ ᱵᱷᱟᱜᱤ ᱫᱚ ᱵᱟᱭ ᱞᱟᱹᱭ ᱜᱟᱱᱚᱜ-ᱟ ᱞᱟᱹᱭ ᱫᱚ᱾
ᱦᱚᱸ, ᱦᱳᱭ ᱟᱞᱮ ᱦᱚᱸ ᱚᱱᱠᱟ ᱜᱮ ᱥᱚᱢᱟᱱ ᱚᱵᱚᱥᱛᱟ ᱢᱟᱱᱮ ᱟᱫᱚ ᱪᱟᱸᱫᱚ ᱵᱚᱸᱜᱟ ᱟᱥᱟᱛᱮ ᱛᱚᱞᱟ ᱠᱚᱫᱚ ᱜᱤᱰᱤ ᱦᱩᱭ ᱠᱟᱱᱟ ᱦᱟᱸᱜ, ᱢᱮᱱᱠᱷᱟᱱ ᱦᱳᱭ ᱟᱫᱚ ᱡᱩᱫᱤ ᱫᱟᱜ ᱠᱮᱜᱠᱷᱟᱱ ᱚᱝᱠᱟ ᱵᱷᱟᱵᱛᱮ ᱨᱚᱦᱚᱭ ᱦᱩᱭᱩᱜ-ᱟ, ᱚᱝᱠᱟ ᱵᱷᱟᱵ ᱛᱮᱜᱮ ᱦᱟᱸᱜ ᱪᱟᱥᱵᱟᱥ
ᱦᱮᱸ
ᱡᱟᱦᱟᱸ ᱞᱮᱠᱟ ᱜᱮ ᱦᱩᱭᱩᱜ-ᱟ ᱦᱟᱸᱜ᱾
ᱟᱪᱪᱷᱟ᱾
ᱦᱳᱭ᱾
ᱟᱪᱪᱷᱟ ᱜᱚᱝᱠᱮ ᱛᱟᱦᱚᱞᱮ, ᱦᱮᱸ ᱞᱟᱹᱭ ᱵᱤᱱ᱾
ᱮᱸᱻ ᱤᱧ ᱢᱤᱫᱴᱮᱡ ᱠᱩᱠᱞᱤ ᱢᱮᱱᱟᱜ ᱛᱤᱧᱟᱹ, ᱤᱧ ᱠᱩ ᱠᱩᱞᱤ ᱢᱮᱭᱟ ᱥᱮ ᱟᱢᱮᱢ ᱠᱩᱞᱤᱧᱟ?
ᱦᱩᱸᱻ ᱵᱟᱝᱟ ᱟᱹᱵᱤᱱ ᱞᱟᱦᱟ ᱞᱟᱹᱭ ᱵᱤᱱ᱾
ᱟᱪᱪᱷᱟ ᱤᱧ ᱱᱚᱣᱟ ᱞᱟᱹᱭ ᱥᱟᱱᱟᱹᱧ ᱠᱟᱱᱟ ᱡᱮ ᱱᱤᱛᱚᱜ ᱚᱠᱛᱚ ᱨᱤᱧ ᱧᱮᱞᱫᱟᱹᱧ ᱡᱮ ᱟᱵᱚᱨᱤᱱ ᱟᱵᱚ ᱥᱚᱢᱟᱡᱽ ᱨᱮ ᱡᱟᱦᱟᱸᱭ ᱥᱟᱱᱛᱟᱲ ᱠᱩᱲᱤ ᱠᱚ ᱢᱮᱱᱟᱜ ᱠᱚᱣᱟ ᱥᱮ
ᱦᱮᱸ ᱦᱮᱸ᱾
ᱠᱩᱻ ᱥᱟᱱᱛᱟᱲ ᱠᱷᱚᱱ ᱡᱟᱹᱥᱛᱤ ᱮᱴᱟᱜ ᱪᱷᱟᱛᱤ ᱠᱤ ᱢᱩᱥᱞᱟᱹ‌ᱩᱝᱠᱩ ᱠᱚ ᱥᱟᱞᱟᱜ ᱡᱟᱹᱥᱛᱤ ᱠᱚ ᱨᱚᱲ ᱮᱫᱟ ᱫᱩᱞᱟᱹᱲ ᱫᱟᱠᱚ ᱛᱮ ᱩᱱᱠᱩ ᱴᱷᱮᱱ ᱜᱮᱠᱚ ᱡᱟᱶᱟᱭᱚᱜ ᱠᱟᱱᱟ᱾
ᱟᱪᱪᱷᱟ᱾
ᱡᱟᱹᱥᱛᱤ ᱵᱟᱝ ᱨᱮᱦᱚᱸ ᱧᱮᱞᱚᱜ ᱠᱟᱱᱟ ᱡᱟᱦᱟᱸ ᱫᱚ ᱞᱟᱦᱟ ᱠᱷᱚᱱ ᱫᱚ ᱠᱟᱹᱴᱤᱡ ᱵᱟᱹᱲᱛᱤ ᱧᱚᱜ ᱜᱮᱭᱟ, ᱟᱫᱚ ᱚᱱᱟ ᱤᱫᱤ ᱠᱟᱛᱮ ᱟᱢ ᱪᱮᱫ ᱢᱚᱱᱮ ᱜᱮᱭᱟ ᱡᱮ? ᱪᱮᱫᱟᱜ ᱱᱚᱝᱠᱟ ᱦᱩᱭᱩᱜ ᱠᱟᱱᱟ?
ᱛᱚ, ᱜᱚᱝᱠᱮ ᱧᱮᱞ ᱵᱤᱱ ᱱᱤᱭᱟᱹ ᱫᱚ ᱟᱹᱞᱤᱧᱟᱜ ᱟᱨ ᱟᱹᱵᱤᱱ ᱡᱟᱦᱟᱸ ᱠᱩᱠᱞᱤ ᱵᱤᱱ ᱫᱚᱦᱚ ᱠᱮᱜ-ᱟ ᱚᱱᱟ ᱟᱹᱰᱤ ᱵᱷᱟᱹᱜᱤ ᱠᱩᱠᱞᱤ ᱵᱤᱱ ᱫᱚᱦᱚ ᱠᱮᱜ-ᱟ ᱟᱥᱟᱭ ᱴᱟᱞᱤᱧ ᱟᱹᱵᱤᱱᱟᱜ ᱠᱩᱠᱞᱤ ᱨᱮᱱᱟᱜ ᱟᱹᱞᱤᱧ ᱛᱮᱞᱟᱞᱤᱧ ᱮᱢᱟ᱾
ᱮᱠᱫᱚᱢ ᱮᱠᱫᱚᱢ᱾
ᱛᱚ ᱡᱟᱦᱟᱸ ᱠᱩᱠᱞᱤ ᱵᱤᱱ ᱫᱚᱦᱚ ᱠᱮᱜ-ᱟ ᱛᱚ ᱚᱱᱟ ᱫᱚ ᱧᱮᱞ ᱵᱤᱱ ᱡᱟᱦᱟᱧ ᱛᱚ, ᱟᱹᱰᱤ ᱡᱟᱭᱜᱟ ᱨᱮᱦᱚᱸ ᱟᱹᱞᱤᱧ ᱦᱚᱸᱞᱤᱧ ᱧᱮᱞ ᱠᱟᱫ ᱜᱮᱭᱟ ᱧᱮᱞᱫᱚ ᱡᱮ ᱟᱵᱚ ᱥᱟᱱᱛᱟᱲ ᱠᱩᱲᱤ ᱠᱚ ᱫᱮ ᱫᱤᱠᱩ ᱪᱷᱟᱹᱛᱤᱠ ᱠᱚᱴᱷᱮᱱ ᱠᱚ ᱡᱟᱶᱟᱭᱚᱜ ᱠᱟᱱᱟ ᱥᱮ ᱩᱝᱠᱩ ᱠᱚ ᱴᱷᱮᱱ ᱠᱚ ᱨᱚᱲᱮᱜ-ᱟ
ᱦᱮᱸ
ᱛᱚ ᱦᱤᱥᱟᱹᱵᱽ ᱨᱮᱫᱚ ᱡᱟ ᱧᱮᱞᱚᱜ ᱠᱟᱱᱟ ᱱᱚᱣᱟ ᱫᱚ ᱟᱵᱚᱨᱮᱱ ᱡᱟᱦᱟᱸ ᱢᱟᱹᱭ ᱛᱟᱠᱚ ᱢᱮᱱᱟᱜ ᱠᱚᱣᱟ ᱛᱚ, ᱩᱝᱠᱩ ᱫᱚ ᱱᱚᱣᱟ ᱫᱚ ᱴᱷᱤᱠ ᱫᱚ ᱦᱤᱥᱟᱹᱵ ᱨᱮᱫᱚ ᱴᱷᱤᱠ ᱫᱚ ᱵᱟᱝ ᱠᱚ ᱠᱟᱹᱢᱤᱭᱮᱫ-ᱟ, ᱟᱹᱰᱤ ᱵᱟᱹᱲᱤᱡ ᱠᱚ ᱠᱟᱹᱢᱤᱭᱮᱫ-ᱟ᱾
ᱟᱪᱪᱷᱟᱼᱟᱪᱪᱷᱟ᱾
ᱛᱚ ᱱᱤᱛᱳᱜ ᱡᱟ ᱧᱮᱞᱚᱜ ᱠᱟᱱᱟ ᱡᱟᱦᱟᱸ ᱥᱳᱥᱟᱞ ᱢᱤᱰᱤᱭᱟ ᱡᱩᱜᱽ ᱪᱟᱞᱟᱜ ᱠᱟᱱᱟ ᱛᱚ ᱟᱹᱰᱤ ᱨᱚᱠᱚᱢ ᱟᱹᱰᱤ ᱥᱳᱥᱟᱞ ᱢᱤᱰᱤᱭᱟ ᱢᱤᱫᱴᱮᱱ ᱡᱟᱦᱟᱸ ᱤᱱᱴᱟᱨᱱᱮᱴ ᱚᱱᱟ ᱢᱤᱫᱴᱮᱱ ᱠᱷᱟᱨᱟᱯ ᱞᱟᱹᱭ ᱞᱮᱠᱷᱟᱱ ᱫᱚ ᱵᱟᱭ ᱜᱟᱱᱚᱜ ᱠᱟᱱᱟ ᱡᱩᱫᱤ ᱵᱷᱟᱜᱮ ᱫᱤᱠ ᱛᱮᱢ ᱪᱟᱞᱟᱜ-ᱟ ᱛᱚ ᱵᱷᱟᱜᱮ ᱫᱤᱠ ᱛᱮᱜᱮ ᱤᱫᱤ ᱢᱮᱟᱭ ᱟᱨ ᱡᱩᱫᱤ ᱟᱢ ᱵᱟᱹᱲᱤᱡ ᱫᱤᱠ ᱛᱮ ᱛᱮᱢ ᱪᱟᱞᱟᱜᱼᱟ ᱛᱚ ᱵᱟᱹᱲᱤᱡ ᱰᱟᱦᱟᱨ ᱛᱮᱜᱮ ᱤᱫᱤ ᱢᱮᱭᱟᱭ ᱛᱚ ᱱᱚᱝ ᱚᱝᱠᱟ ᱦᱚᱸ ᱧᱮᱞᱚᱜ ᱠᱟᱱᱟ ᱡᱮ ᱟᱹᱰᱤ ᱟᱢᱫᱟ ᱠᱤᱪᱷᱩ ᱠᱤᱪᱷᱩ ᱫᱚ ᱵᱟᱹᱲᱤᱡ ᱰᱟᱦᱟᱨ ᱛᱮᱠᱚ ᱪᱟᱞᱟᱜ ᱠᱟᱱᱟ ᱛᱚ ᱱᱤᱛᱚᱜ ᱡᱟ ᱧᱮᱞᱚᱜ ᱠᱟᱱᱟ ᱥᱳᱥᱟᱞ ᱢᱤᱰᱤᱭᱟ ᱫᱚ ᱵᱟᱹᱲᱤᱡ ᱫᱤᱠ ᱛᱮ ᱡᱩᱫᱤ ᱵᱮᱵᱚᱦᱟᱨᱟᱭ ᱛᱚ ᱫᱤᱠᱩ ᱪᱷᱟᱹᱛᱤᱠ ᱩᱱᱠᱩ ᱥᱟᱞᱟᱭ ᱦᱚᱸ ᱨᱚᱲ ᱫᱚᱵᱚ ᱨᱚᱲᱮᱫ ᱜᱮᱭᱟ? ᱛᱚ ᱡᱮᱦᱮᱛᱩ ᱩᱱᱤ ᱚᱱᱟ ᱡᱟᱭᱜᱟᱨᱮ ᱞᱟᱹᱭᱟᱢ ᱠᱟᱱᱟᱭ ᱡᱮ ᱱᱚᱣᱟ ᱫᱚ ᱤᱧᱟᱹᱜ ᱯᱟᱨᱥᱚᱱᱟᱞ ᱵᱮᱯᱟᱨ ᱥᱮ ᱱᱚᱣᱟ ᱨᱮᱫᱚ ᱟᱢ ᱫᱚ ᱡᱟᱦᱟᱱᱟᱜ ᱫᱚ ᱵᱟᱢ ᱨᱚᱲ ᱫᱟᱲᱮᱭᱟᱜᱼᱟ ᱥᱮ᱾ ᱛᱚ ᱟᱹᱞᱤᱧ ᱫᱚᱞᱤᱧ ᱞᱟᱹᱭᱟ ᱱᱤᱡᱮᱨᱮᱱ, ᱡᱟᱦᱟᱸᱭ ᱟᱭᱳᱼᱵᱟᱵᱟ ᱢᱮᱱᱟᱜ ᱠᱚᱣᱟ ᱛᱚ ᱱᱩᱠᱩ ᱡᱩᱫᱤ ᱴᱷᱤᱠ ᱠᱚ ᱛᱟᱦᱮᱱᱟ ᱛᱟᱦᱚᱞᱮ ᱡᱷᱚᱛᱚ ᱜᱮ ᱴᱷᱤᱠᱚᱜ ᱛᱟᱵᱚᱱᱟ ᱟᱨ ᱡᱩᱫᱤ ᱟᱭᱳᱼᱵᱟᱵᱟ ᱜᱮ ᱡᱩᱫᱤ ᱴᱷᱤᱠ ᱵᱟᱝᱠᱚ ᱛᱟᱦᱮᱱᱟ᱾ ᱛᱟᱦᱚᱞᱮ ᱜᱚᱝᱠᱮ ᱱᱚᱣᱟ ᱫᱚᱞᱤᱧ ᱞᱟᱹᱭᱟ ᱟᱹᱞᱤᱧ ᱫᱚ ᱵᱟᱝ ᱥᱚᱢᱟᱫᱷᱟᱱᱚᱜᱼᱟ ᱟ ᱠᱟᱛᱷᱟ ᱨᱮᱫᱚ᱾
ᱴᱷᱤᱠ ᱮᱠᱫᱚᱢ ᱴᱷᱤᱠ ᱠᱟᱛᱷᱟ ᱜᱮᱢ ᱞᱟᱹᱭ ᱠᱟᱫᱟ ᱟᱢᱟᱜ ᱟᱭᱢᱟᱹᱱᱤᱧ ᱥᱟᱨᱦᱟᱣᱟᱜ ᱠᱟᱱᱟ ᱟᱫᱚ ᱤᱧ ᱜᱚᱝᱠᱮ ᱟᱨ ᱢᱤᱫᱴᱮᱱ ᱠᱟᱛᱷᱟ ᱞᱟᱹᱭ ᱥᱟᱱᱟᱧ ᱠᱟᱱᱟ ᱱᱚᱰᱮ ᱟᱢ ᱡᱮᱨᱚᱠᱚᱢ ᱞᱟᱹᱭ ᱠᱮᱫᱟᱢ ᱡᱮ ᱮ ᱠᱩᱲᱤ ᱜᱤᱫᱽᱨᱟᱹ ᱟᱜ ᱫᱚ ᱠᱤᱪᱷᱩ ᱵᱷᱩᱞ ᱠᱟᱱ ᱛᱟᱠᱚᱣᱟ ᱦᱮᱸᱥᱮ? ᱤᱧ ᱮᱠᱫᱚᱢ ᱢᱟᱱᱟᱜ ᱠᱟᱹᱱᱟᱧ ᱱᱚᱣᱟ ᱫᱚ ᱮᱠᱫᱚᱢ ᱵᱷᱩᱞ ᱫᱚ ᱦᱟᱸᱜ ᱛᱚ ᱟᱨ ᱢᱤᱫᱴᱤᱡ ᱠᱟᱛᱷᱟ ᱡᱮ ᱱᱚᱣᱟ ᱨᱮ ᱠᱤ ᱥᱩᱫᱷᱩ ᱥᱤᱫᱷᱩ ᱠᱩᱲᱤ ᱜᱤᱫᱽᱨᱟᱹ ᱵᱷᱩᱞ ᱢᱮᱱᱟᱜᱼᱟ, ᱠᱚᱲᱟ ᱜᱤᱫᱽᱨᱟᱹ ᱠᱤ ᱵᱷᱩᱞ ᱵᱟᱹᱱᱩᱜ ᱛᱟᱠᱚᱣᱟ? ᱟᱢ ᱪᱮᱫ ᱢᱚᱱᱮ ᱜᱮᱭᱟ ᱢᱟᱱᱮ ᱠᱚᱲᱟ ᱜᱤᱫᱽᱨᱟᱹ ᱟᱜ ᱵᱷᱩᱞ ᱵᱚᱞᱛᱮ ᱟᱵᱚ ᱡᱟᱦᱟᱸᱭ ᱥᱟᱱᱛᱟᱲ ᱠᱚᱲᱟ ᱜᱤᱫᱽᱨᱟᱹ, ᱩᱱᱠᱩᱣᱟᱜ ᱠᱤ ᱵᱷᱩᱞ ᱵᱟᱹᱱᱩᱜ ᱛᱟᱠᱚᱣᱟ?
ᱵᱟᱝᱟ ᱜᱚᱝᱠᱮ ᱱᱚᱣᱟ ᱠᱟᱛᱷᱟ ᱵᱤᱱ ᱞᱟᱹᱭ ᱠᱟᱜᱼᱟ ᱡᱟᱦᱟᱸ ᱠᱟᱛᱷᱟ ᱦᱚᱸ ᱴᱷᱤᱠ ᱜᱮᱵᱤᱱ ᱞᱟᱹᱭ ᱟᱠᱟᱟᱜᱼᱟ᱾ ᱡᱮ ᱵᱷᱩᱞ ᱫᱚ ᱠᱩᱲᱤ ᱜᱤᱫᱽᱨᱟᱹ ᱜᱮ ᱵᱷᱩᱞᱟ ᱚᱱᱟ ᱥᱩᱢᱩᱝ ᱫᱚ ᱵᱟᱝ ᱠᱟᱱᱟ ᱥᱮ᱾ ᱵᱷᱩᱞ ᱫᱚ ᱠᱚᱲᱟ ᱜᱤᱫᱽᱨᱟᱹ ᱦᱚᱸᱭ ᱵᱷᱩᱞ ᱫᱟᱲᱮᱭᱟᱜᱼᱟ ᱛᱚ ᱱᱚᱣᱟ ᱵᱷᱩᱞ ᱨᱮᱱᱟᱜ ᱥᱚᱝᱥᱳᱫᱷᱚᱱ ᱫᱚ ᱢᱤᱫᱴᱮᱡ ᱵᱷᱟᱜᱤ ᱰᱟᱦᱟᱨ ᱛᱮᱦᱚᱸ ᱢᱮᱱᱟᱜᱼᱟ ᱟᱫᱚ ᱟᱢ ᱡᱩᱫᱤᱢ ᱢᱮᱱᱟ ᱤᱧ ᱫᱚ ᱥᱟᱱᱛᱟᱲ ᱠᱚᱲᱟ ᱜᱤᱫᱽᱨᱟᱹ ᱥᱟᱞᱟᱜ ᱢᱤᱫᱴᱮᱡ ᱟᱡ ᱡᱩᱫᱤ ᱦᱚᱭ ᱛᱳ ᱠᱟᱛᱷᱟ ᱨᱮᱫᱚ ᱥᱟᱱᱛᱟᱲ ᱜᱤᱫᱽᱨᱟᱹ ᱡᱩᱫᱤ ᱵᱷᱩᱞᱮ ᱠᱟᱹᱢᱤ ᱠᱮᱜᱼᱟ ᱟᱫᱚ ᱟᱢ ᱫᱚ ᱥᱟᱱᱛᱟᱲ ᱪᱷᱟᱹᱛᱤᱠ ᱵᱟᱝ ᱨᱚᱲ ᱠᱟᱛᱮ ᱟᱢ ᱫᱚ ᱡᱮ ᱫᱤᱠᱩ ᱪᱷᱟᱛᱤᱠ ᱴᱷᱮᱱ ᱡᱩᱫᱤᱢ ᱪᱟᱞᱟᱜᱼᱟ ᱱᱚᱣᱟ ᱫᱩᱧ ᱢᱮᱱᱟ ᱤᱧ ᱟᱢᱟᱝ ᱵᱷᱩᱞ ᱱᱚᱣᱟ ᱫᱚ, ᱦᱚᱸ ᱥᱮ ᱵᱟᱝ?
ᱟᱪᱪᱷᱟ ᱪᱷᱟ
ᱦᱩᱸ
ᱟᱫᱚ, ᱟᱫᱚ ᱜᱚᱝᱠᱮ ᱧᱮᱞᱢᱮ ᱤᱧ ᱠᱟᱴᱤᱡ ᱩᱫᱟᱦᱚᱨᱚᱱ ᱤᱧ ᱮᱢᱟᱢ ᱠᱟᱱᱟ ᱫᱤᱠᱩ ᱪᱷᱟᱛᱤᱠ ᱡᱟᱦᱟᱸᱭᱮᱢ ᱞᱟᱹᱭ ᱠᱮᱫ ᱠᱚᱣᱟ ᱥᱮ ᱢᱩᱥᱞᱟᱹ ᱩᱱᱠᱩ ᱫᱚ ᱠᱤᱱᱛᱩ ᱥᱩᱡᱳᱜᱽ ᱠᱚ ᱯᱟᱸᱡᱟᱭᱟ ᱥᱮ ᱡᱟᱛᱮ ᱥᱟᱱᱛᱟᱲ ᱠᱩᱲᱤ ᱜᱤᱫᱽᱨᱟᱹ ᱤᱭᱟᱹ ᱨᱮᱱᱟᱜ᱾
ᱦᱳᱭ ᱜᱚᱝᱠᱮ ᱦᱳᱭ ᱱᱚᱣᱟ ᱦᱟᱸᱜ ᱟᱹᱰᱤ ᱵᱷᱟᱹᱜᱤ ᱠᱟᱛᱷᱟ ᱵᱤᱱ ᱞᱟᱹᱭ ᱠᱮᱜᱼᱟ ᱩᱱᱠᱩ ᱫᱚ ᱡᱮᱦᱮᱛᱩ ᱮᱴᱟᱜ ᱠᱤᱪᱷᱩ ᱯᱷᱤᱭᱩᱪᱟᱨ ᱥᱮ ᱵᱷᱚᱵᱤᱥᱚᱛ ᱫᱚ ᱩᱱᱠᱩ ᱫᱚ ᱚᱱᱟ ᱫᱚ ᱵᱟᱝᱠᱚ ᱧᱮᱞᱟ ᱩᱱᱠᱩ ᱫᱚ ᱥᱩᱫᱩ ᱢᱤᱫᱴᱮᱱ ᱥᱩᱡᱳᱜᱽ ᱠᱚ ᱯᱟᱸᱡᱟᱭᱟ ᱡᱟᱦᱟᱸ ᱫᱚ ᱡᱟᱦᱟᱸ ᱫᱚᱵᱚ ᱞᱟᱹᱭ ᱫᱟ
ᱴᱷᱤᱠ, ᱴᱷᱤᱠ, ᱴᱷᱤᱠ, ᱯᱷᱟᱭᱫᱟ ᱦᱳᱭ ᱛᱚ ᱤᱧ ᱱᱚᱰᱮ ᱢᱤᱫᱴᱟᱝ ᱩᱫᱟᱦᱚᱨᱚᱱ ᱤᱧ ᱮᱢᱟᱢ ᱠᱟᱱᱟ ᱡᱮ ᱢᱚᱱᱮ ᱠᱟᱜ ᱢᱮ ᱢᱤᱫᱴᱤᱡ ᱠᱩᱲᱤ ᱜᱤᱫᱽᱨᱟᱹ ᱠᱟᱱᱟᱭ ᱟᱫᱚ ᱟᱵᱚ ᱫᱚ ᱥᱟᱱᱛᱟᱲ ᱨᱮᱱ ᱠᱚᱲᱟ ᱜᱤᱫᱽᱨᱟᱹ ᱠᱩᱲᱤ ᱜᱤᱫᱽᱨᱟᱹ ᱡᱟᱹᱥᱛᱤ ᱠᱚ ᱧᱟᱯᱟᱢ ᱜᱮᱭᱟ ᱠᱚ ᱢᱮᱞᱟ ᱯᱟᱛᱟ ᱠᱚᱨᱮ ᱦᱮᱸᱥᱮ,
ᱦᱳᱭ, ᱦᱳᱭ, ᱦᱳᱭ᱾
ᱪᱮ ᱠᱷᱮᱛᱨᱮ ᱚᱸᱰᱮ ᱠᱚ ᱧᱟᱯᱟᱢ ᱜᱮᱭᱟ ᱠᱚᱲᱟ ᱜᱤᱫᱽᱨᱟᱹ ᱠᱩᱲᱤ ᱜᱤᱫᱨᱟᱹ ᱛᱚ ᱢᱚᱱᱮ ᱠᱟᱜ ᱢᱤᱫᱴᱤᱡ ᱠᱩᱲᱤ ᱜᱤᱫᱽᱨᱟᱹ ᱡᱚᱠᱷᱚᱱ ᱪᱟᱞᱟᱣᱱᱟᱭ ᱛᱤᱸᱜᱩ ᱠᱟᱱᱟᱭ ᱢᱮᱞᱟᱨᱮ ᱢᱤᱫᱴᱤᱡ ᱠᱚᱲᱟ ᱜᱤᱫᱽᱨᱟᱹ ᱪᱚ ᱦᱮᱡ ᱮᱱ ᱛᱮ ᱨᱚᱲ ᱟᱫᱮᱭᱟᱭ ᱠᱩᱲᱤ ᱜᱤᱫᱽᱨᱟᱹ᱾ ᱦᱮᱸ ᱢᱟᱹᱭ ᱪᱮᱫ ᱮᱢ ᱪᱤᱠᱟᱹᱭ ᱫᱟ ᱦᱟᱝᱠᱟ ᱥᱮ ᱱᱟᱝᱠᱟ, ᱛᱚ ᱩᱱᱤ ᱠᱩᱲᱤ ᱜᱤᱫᱽᱨᱟᱹ ᱛᱚ ᱤᱱᱴᱟᱨᱮᱥ ᱵᱟᱭ ᱵᱩᱡᱷᱟᱹᱣ ᱞᱮᱫᱟ ᱡᱷᱚᱛᱚ ᱥᱚᱢᱟᱱ ᱥᱮ ᱵᱟᱭ ᱵᱩᱡᱷᱟᱣ ᱞᱮᱫᱟ ᱛᱚ ᱠᱤᱪᱷᱩ ᱠᱤᱪᱷᱩ ᱠᱷᱮᱛᱨᱮ ᱧᱮᱞᱚᱜ ᱟ ᱡᱮ ᱩᱱᱤ ᱠᱚᱲᱟ ᱜᱤᱫᱨᱟᱹ ᱡᱮᱠᱷᱚᱱ ᱵᱟᱠᱚ ᱨᱚᱲ ᱟᱫᱮᱭᱟ ᱩᱱᱤ ᱛᱚᱠᱷᱚᱱ ᱵᱮᱼᱵᱟᱲᱤᱡ ᱮ ᱞᱟᱹᱭᱟ ᱟᱫᱮᱭᱟ ᱩᱱᱤ ᱠᱩᱲᱤ ᱜᱤᱽᱨᱟᱹ᱾ ᱱᱚᱝᱠᱟ ᱤᱧᱟᱹᱜ, ᱤᱧᱟᱹᱜ ᱢᱮᱫ ᱥᱟᱢᱟᱝ ᱦᱩᱭᱠᱟᱱᱟ ᱟᱹᱰᱤ ᱫᱷᱟᱹᱳ ᱡᱮ ᱢᱮᱫᱴᱟᱝ ᱠᱩᱲᱤ ᱜᱤᱫᱽᱟᱹ ᱡᱚᱠᱷᱚᱱ ᱜᱮ ᱢᱮᱫᱴᱟᱝ ᱠᱚᱲᱟ ᱜᱤᱫᱽᱨ ᱵᱟᱭ ᱨᱚᱲᱟᱭ ᱠᱟᱱᱟ ᱛᱚ ᱠᱚᱲᱟ ᱜᱤᱫᱽᱨᱟᱹ ᱩᱞᱴᱟ ᱯᱟᱞᱴᱟ ᱢᱮᱱᱴᱚ ᱠᱟᱛᱮ ᱪᱟᱞᱟᱭᱮᱱᱟᱭ ᱟᱫᱚ ᱢᱟ ᱞᱟᱸᱫᱟ ᱞᱟᱸᱫᱟ ᱛᱮ ᱟᱫᱚ ᱢᱤᱜᱴᱤᱜ ᱠᱩᱲᱤ ᱜᱤᱫᱽᱨᱟᱹ ᱥᱟᱞᱟᱜ ᱡᱚᱠᱷᱚᱱ ᱵᱟᱨᱮ ᱵᱟᱨᱮ ᱱᱚᱝᱠᱟ ᱦᱩᱭᱩᱜᱼᱟ ᱡᱮ ᱧᱮᱞ ᱛᱮᱫᱟ ᱤᱧ ᱫᱚ ᱛᱤᱱᱟᱹᱜ ᱜᱟᱱ ᱠᱚᱲᱟ ᱜᱤᱫᱽᱨᱟᱹ ᱥᱟᱞᱟᱜ ᱤᱧ ᱧᱟᱯᱟᱢ ᱱᱟ ᱥᱟᱱᱛᱟᱲ ᱠᱚᱲᱟ ᱜᱤᱫᱽᱨᱟᱹ, ᱡᱚᱛᱚ ᱜᱮ ᱵᱟᱹᱧ ᱨᱚᱲ ᱟᱠᱚ ᱠᱷᱟᱱ ᱜᱮ ᱵᱮ-ᱵᱟᱹᱲᱤᱡ ᱠᱚ ᱢᱤᱛᱟᱹᱧ ᱠᱟᱱᱟ ᱠᱤᱱᱛᱩ ᱡᱚᱠᱷᱟᱱ ᱠᱷᱚᱱ ᱜᱮ ᱢᱤᱜᱴᱤᱡ ᱟᱨ ᱛᱚᱠᱷᱚᱱ ᱡᱚᱠᱷᱚᱱ ᱟᱡ ᱤᱥᱠᱩᱞᱮ ᱪᱟᱞᱟᱜ ᱠᱟᱱᱟ ᱠᱚᱞᱮᱡᱽ ᱪᱟᱞᱟᱜ ᱠᱟᱱᱟ ᱛᱚᱠᱷᱚᱱ ᱡᱚᱠᱷᱚᱱ ᱚᱸᱰᱮ ᱪᱟᱹᱤᱠ ᱠᱚᱲᱟ ᱜᱤᱫᱽᱟᱹ ᱠᱚ ᱦᱮᱡ ᱟᱭ ᱠᱟᱱᱟ ᱡᱮᱤ ᱪᱚᱨᱚᱠ ᱜᱮ ᱟᱭᱟ ᱱᱤᱥᱪᱭ ᱠᱚ ᱨᱚᱲ ᱟᱭ ᱜᱮᱭᱟ-ᱦᱟᱸ
ᱦᱩᱸ
ᱩᱱᱠᱩ ᱡᱚᱠᱷᱚᱱ ᱱᱟᱯᱟᱭ ᱱᱟᱯᱟᱭ ᱠᱚ ᱨᱚᱲᱟᱭᱟ ᱩᱱᱤ ᱠᱩᱲᱤ ᱜᱤᱫᱟᱹᱨ ᱪᱮᱜ ᱢᱚᱱᱮᱭᱟ ᱪᱮᱜ ᱤᱧᱨᱮᱱ ᱤᱧᱟᱹᱜ ᱱᱤᱡᱮᱨ ᱡᱟᱹᱛᱤ ᱨᱮᱱ ᱠᱚᱲᱟ ᱜᱤᱫᱽᱨᱟᱹ ᱠᱚᱫᱚ ᱤᱧ ᱫᱚ ᱵᱮᱥ ᱢᱮ ᱵᱟᱠᱚ ᱧᱮᱞᱤᱧ ᱠᱟᱱᱟ ᱥᱮ ᱪᱮᱜ ᱱᱚᱝᱠᱟ ᱵᱮᱵᱟᱹᱲᱤᱡ ᱠᱚ ᱢᱤᱛᱟᱹᱧ ᱠᱟᱱᱟ ᱠᱤᱱᱛᱩ ᱱᱩᱭ ᱮᱴᱟᱜ ᱡᱟᱹᱛ ᱨᱮᱱ ᱠᱚᱲᱟ ᱜᱤᱫᱽᱨᱟᱹ ᱦᱟᱱᱮ ᱛᱤᱱᱟᱹᱜ ᱪᱚᱨᱚᱠ ᱮ ᱨᱚᱲᱟᱜ ᱫᱤᱧᱟ ᱟᱨ ᱫᱤᱠᱩ ᱜᱤᱫᱽᱨᱟᱹᱣᱟᱜ ᱫᱚ ᱨᱚᱲ ᱨᱮᱱᱟᱜ ᱥᱠᱤᱞ ᱢᱮᱱᱟᱜ ᱛᱟᱠᱚᱣᱟ ᱢᱤᱜᱴᱤᱡ ᱠᱩᱲᱤ ᱜᱤᱫᱽᱨᱟᱹ ᱥᱟᱞᱟᱜ ᱪᱮᱜᱠᱟ ᱨᱚᱲ ᱦᱩᱭᱩᱜᱼᱟ ᱩᱱᱠᱩ ᱠᱚ ᱵᱟᱰᱟᱭ ᱜᱮᱭᱟ ᱪᱤᱠᱟᱹ ᱞᱮᱠᱟᱛᱮ ᱩᱱᱤ ᱯᱷᱟᱥᱟᱭ-ᱟ ᱩᱱᱠᱩ ᱠᱚ ᱵᱟᱲᱟᱭ ᱜᱮᱭᱟ ᱪᱷᱟᱛᱤᱠ ᱜᱤᱫᱽᱨᱟᱹ
ᱦᱩᱸ
ᱛᱚ ᱩᱱᱤ ᱱᱚᱣᱟ ᱥᱩᱡᱳᱜᱽ ᱨᱮ ᱚᱱᱟ ᱡᱚᱠᱷᱚᱱ ᱦᱟᱛᱟᱣᱟᱭ ᱟᱨ ᱩᱱᱤ ᱠᱩᱲᱤᱫᱨᱟᱹ ᱡᱚᱠᱷᱚᱱ ᱧᱮᱞᱟᱭ ᱡᱮ ᱠᱚᱲᱟ ᱜᱤᱫᱽᱨᱟᱹ ᱢᱟ ᱟᱰᱤ ᱵᱮᱥ ᱮ ᱨᱚᱲᱟᱹᱧ ᱠᱟᱱᱟ ᱟᱰᱤ ᱱᱟᱯᱟᱭ ᱨᱚᱲ ᱦᱚᱸ ᱟᱹᱰᱤ ᱡᱚᱨᱚᱠ ᱛᱟᱭᱟ ᱛᱚᱠᱷᱚᱱ ᱩᱱᱤ ᱠᱩᱲᱤ ᱜᱤᱫᱽᱨᱟᱹ ᱱᱚᱣᱟ ᱜᱮ ᱢᱚᱱᱮᱭᱟᱭ ᱥᱮ ᱛᱟᱦᱞᱮ ᱤᱧ ᱫᱚ ᱱᱩᱭ ᱥᱟᱞᱟᱜ ᱜᱤᱧ ᱨᱚᱲ ᱞᱮᱜᱮ ᱥᱟᱱᱛᱟᱲ ᱠᱚᱲᱟ ᱢᱟ ᱵᱟᱠᱚ ᱵᱷᱟᱜᱤ ᱵᱟᱠᱚ ᱡᱩᱛᱟᱠᱚ
ᱦᱩᱸᱻ
ᱟᱡ ᱫᱚ ᱱᱤᱥᱪᱳᱭ ᱦᱟᱸᱜ ᱢᱤᱜᱴᱤᱡ ᱦᱚᱲ ᱫᱚ ᱦᱟᱸᱜ ᱡᱷᱚᱛᱚ ᱥᱟᱱᱛᱟᱲ ᱫᱚ ᱵᱟᱭ ᱴᱨᱟᱭ ᱠᱚᱣᱟ ᱥᱮ ᱩᱱᱤ ᱫᱚ ᱢᱤᱜᱴᱤᱡ ᱵᱟᱨᱭᱟ ᱥᱟᱱᱛᱟᱲ ᱥᱟᱞᱟᱜ ᱨᱚᱲ ᱱᱟᱜ ᱡᱚᱠᱷ ᱦᱮᱸᱥᱮ ᱦᱳᱭ ᱟᱫᱚ ᱚᱱᱟ ᱠᱷᱮᱛᱨᱮ ᱤᱧ ᱞᱟᱹᱭ ᱥᱟᱱᱟᱧ ᱠᱟᱱᱟ ᱚᱱᱟ ᱫᱚ ᱵᱷᱩᱞ ᱴᱟᱜ ᱚᱠᱟᱨᱮ ᱦᱩᱭᱩᱜ ᱠᱟᱱᱟ ᱧᱮᱞ ᱩᱱᱤ ᱠᱩᱲᱤᱫᱨᱟᱹ ᱥᱟᱜ ᱩᱱᱤ ᱠᱩᱲ ᱜᱤᱫᱨᱟᱹ ᱟᱢᱟᱜ ᱵᱷᱩᱞ ᱦᱚᱸ ᱱᱚᱣᱟ ᱢᱟᱱᱮ ᱦᱚᱸᱜᱱᱚᱰᱮ ᱜᱮ ᱡᱮ ᱪᱤᱠᱟᱹ ᱞᱮᱠᱟᱛᱮ ᱠᱩᱲᱤ ᱫᱤᱱ ᱵᱷᱩᱞ ᱫᱚᱥᱴᱟ ᱦᱩᱭᱩᱜ ᱠᱟᱱ ᱩᱱᱤ ᱡᱩᱫᱤ ᱮᱴᱟᱜ ᱠᱚᱲᱟ ᱥᱟᱞᱟᱜ ᱪᱟᱞᱟᱜ ᱠᱟᱱᱟᱭ ᱪᱷᱟᱹᱛᱤᱠ ᱴᱷᱮᱱ ᱠᱟᱨᱚᱱ ᱟᱡ ᱢᱟᱛᱚ ᱟᱭᱟᱜ ᱥᱚᱢᱟᱡᱽ ᱨᱮ ᱚᱱᱟ ᱢᱟᱹᱱ ᱴᱟᱜ ᱜᱮᱛᱚ ᱵᱟᱭ ᱧᱟᱢ ᱞᱮᱫᱟᱭ ᱥᱮ
ᱦᱩᱸ
ᱦᱮᱸ
ᱛᱚ ᱜᱚᱝᱠᱮ ᱟᱹᱞᱤᱧᱟᱜ ᱠᱟᱛᱷᱟ ᱫᱚ ᱚᱰᱮ ᱞᱟᱹᱭ ᱨᱮᱱᱟᱜ ᱢᱮᱱᱟᱜᱼᱟ ᱧᱮᱞ ᱵᱤᱱ ᱟᱹᱵᱤᱱ ᱡᱩᱫᱤ ᱡᱟᱦᱟᱸᱭ ᱡᱩᱫᱤ ᱥᱟᱱᱛᱟᱲ ᱫᱤᱥᱚᱢ ᱨᱮ ᱢᱤᱜ ᱦᱚᱲ ᱵᱟᱨ ᱦᱚᱲ ᱫᱚ ᱵᱟᱹᱱᱩᱜ ᱠᱟᱜ ᱵᱚᱱᱟ ᱡᱮ ᱫᱚᱢᱮᱞ ᱫᱚᱢᱮᱞ ᱥᱟᱱᱛᱟᱲ ᱢᱮᱱᱟᱜ ᱛᱟᱵᱚᱱᱟ
ᱮᱠᱫᱚᱢ ᱮᱠᱫᱚᱢ ᱮᱠᱫᱚᱢ
ᱟᱹᱵᱤᱱ ᱡᱩᱫᱤ ᱦᱤᱥᱟᱹᱵ ᱨᱮ ᱡᱟᱦᱟᱸᱭ ᱠᱚᱲᱟ ᱥᱟᱛᱮ ᱡᱩᱫᱤ ᱨᱚᱲ ᱵᱟᱝ ᱥᱟᱱᱟᱭᱮᱫ ᱵᱤᱱᱟ ᱟᱹᱵᱤᱱ ᱡᱩᱫᱤ ᱡᱟᱦᱟᱭ ᱵᱤᱱ ᱨᱤᱡᱮᱠᱴ ᱮᱭᱟ ᱡᱟᱦᱟ ᱟᱹᱵᱤᱱ ᱠᱟᱛᱷᱟ ᱵᱤᱱ ᱨᱚᱲ ᱮᱜᱼᱟ ᱨᱤᱡᱮᱠᱴ ᱨᱤᱡᱮᱠᱴ ᱨᱮᱱᱟᱜ ᱦᱚᱸ ᱢᱤᱫᱴᱮᱜ ᱥᱤᱢᱟ ᱨᱮ ᱢᱮᱱᱟᱜ ᱠᱟᱜ-ᱟ ᱡᱮ ᱚᱱᱟ ᱠᱟᱛᱷᱟ ᱛᱮ ᱡᱩᱫᱤ ᱩᱱᱤ ᱵᱤᱱ ᱨᱤᱡᱮᱠᱴᱮᱭᱟ ᱥᱮ ᱟᱹᱵᱤᱱᱮ ᱨᱚᱲ ᱟᱜ ᱵᱤᱱᱟ ᱟᱹᱵᱤᱱ ᱡᱩᱫᱤ ᱵᱷᱟᱜᱤ ᱢᱚᱱᱮ ᱛᱮᱵᱤᱱ ᱢᱮᱱ ᱫᱟᱲᱮᱣᱟᱭᱟ ᱡᱮ ᱦᱮᱸ ᱡᱟᱦᱟᱱᱟᱜ ᱢᱮᱱ ᱠᱟᱛᱮ ᱜᱮ ᱡᱮ ᱟᱹᱞᱤᱧ ᱫᱚ ᱱᱚᱝᱠᱟ ᱱᱚᱝ ᱚᱝᱠᱟ ᱡᱮ ᱵᱟᱝᱞᱤᱧ ᱨᱚᱲᱟ ᱚᱵᱚᱥᱥᱳᱭ ᱤᱧᱫᱩᱧ ᱢᱮᱱᱟ ᱡᱟᱦᱟᱸᱭ, ᱦᱮᱸ ᱦᱮᱸ ᱮᱠᱫᱚᱢ ᱤᱧᱫᱩᱧ ᱢᱮᱱᱟ ᱡᱟᱦᱟᱸᱭ ᱟᱢᱮ ᱨᱚᱲᱟᱜ ᱢᱮᱭᱟ ᱦᱚᱨ ᱨᱮ ᱵᱤᱨ ᱨᱮ ᱥᱮ ᱡᱟᱦᱟ ᱨᱮ ᱟᱢ ᱫᱚ ᱰᱟᱭᱨᱮᱠᱴ ᱫᱚ ᱵᱟᱢ ᱞᱟᱹᱭ ᱫᱟᱲᱮᱣᱭᱟ ᱥᱮ ᱡᱮ ᱪᱮᱫᱟᱜ ᱮᱢ ᱨᱚᱲᱤᱧ ᱠᱟᱱᱟ ᱪᱮᱜ ᱠᱷᱟᱹᱛᱤᱨᱮᱢ ᱨᱚᱲᱤᱧ ᱠᱟᱱᱟ ᱟᱢᱟᱜ ᱪᱮᱫ ᱚᱱᱩᱢᱚᱛᱤ ᱢᱮᱱᱟᱜ ᱛᱟᱢᱟ ᱤᱧ ᱴᱷᱮᱱ ᱨᱚᱲ ᱨᱮᱱᱟᱜ ᱚᱱᱠᱟ ᱫᱚ ᱵᱟᱢ ᱞᱟᱹᱭ ᱫᱟᱲᱮᱭᱟᱭᱟ ᱟᱢ ᱫᱚ ᱢᱤᱜᱴᱮᱜ ᱤᱱᱰᱟᱭᱨᱮᱠᱴ ᱞᱟᱹᱭ ᱠᱟᱛᱮ ᱡᱮ ᱡᱟᱦᱟᱱᱟᱜ ᱡᱟᱦᱟᱸᱭ ᱟᱢᱮᱢ ᱨᱤᱡᱮᱠᱴᱮᱭᱟ ᱡᱮ ᱩᱱᱤ ᱟᱢ ᱵᱷᱟᱜᱮ ᱞᱟᱹᱭ ᱠᱟᱛᱮᱢ ᱨᱤᱡᱮᱠᱴ ᱫᱟᱲᱮᱭᱟᱭᱟ ᱦᱚᱸ ᱥᱮ ᱵᱟᱝ?
ᱦᱩᱸ ᱦᱩᱸ
ᱛᱚ ᱚᱭᱮᱝᱠᱟ ᱠᱟᱛᱷᱟ ᱜᱮ, ᱦᱮᱸ ᱞᱟᱹᱭ ᱵᱤᱱ
ᱟᱫᱚ ᱱᱚᱸᱰᱮ ᱤᱧ ᱟᱨ ᱢᱤᱴᱤᱜ ᱠᱟᱛᱷᱟ ᱞᱟᱹᱭ ᱥᱟᱱᱟᱧᱟ ᱱᱚᱣᱟ ᱫᱚ ᱵᱟᱱᱟᱨ ᱵᱟᱱᱟᱨ ᱥᱟᱞᱟᱜ ᱜᱮ ᱤᱭᱟᱹᱜᱼᱟ ᱥᱟᱱᱛᱟᱲ ᱢᱟᱱᱮ ᱠᱚᱲᱟ ᱜᱤᱫᱽᱨᱟᱹ ᱦᱚᱸ ᱠᱩᱲᱤ ᱜᱤᱫᱽᱨᱟᱹ ᱱᱚᱣᱟᱴᱟᱜ ᱫᱚ ᱵᱟᱱᱟᱨᱥᱞᱟᱜ ᱜᱮ ᱯᱨᱚᱡᱳᱡᱚᱼᱟ ᱱᱚᱣᱟ ᱡᱮ ᱟᱵᱚ ᱥᱚᱢᱟᱡᱽ ᱫᱚ ᱠᱤᱱᱛᱩ ᱚᱞ ᱯᱲᱟ ᱫᱚᱵᱚᱱ ᱯᱤᱪᱷᱟᱹᱣ ᱜᱮᱭᱟ ᱥᱮ ᱵᱟᱝ ᱜᱚᱝᱠᱮ ᱞᱟᱹᱭ ᱢᱮ ᱮᱴᱟᱜ ᱠᱷᱚᱱᱟᱜ?
ᱯᱩᱡᱟ ᱡᱟ ᱯᱚᱨᱤᱢᱟᱱ ᱱᱤᱛᱚᱜ ᱧᱮᱞᱚᱜ ᱠᱟᱱᱟ ᱮᱢᱱᱤ ᱛᱮᱜᱮ ᱟᱵᱚ ᱫᱚ ᱟᱨ ᱜᱚᱢᱠᱮ ᱟᱹᱵᱤᱱ ᱡᱟᱦᱟᱸ ᱵᱤᱱ ᱞᱟᱹᱭ ᱠᱮᱜᱼᱟ ᱟᱹᱰᱤ ᱵᱷᱟᱹᱜᱤ ᱠᱟᱛᱷᱟ ᱵᱤᱱ ᱞᱟᱹᱭ ᱠᱮᱜᱼᱟ ᱮᱢᱱᱤ ᱨᱮᱜᱮ ᱟᱵᱚ ᱫᱚ ᱫᱤᱠᱩ ᱪᱷᱟᱹᱛᱤᱠ ᱠᱚ ᱫᱚ ᱮᱢᱱᱤ ᱛᱮᱜᱮ ᱟᱵᱚ ᱫᱚ ᱵᱟᱝ ᱠᱚ ᱠᱩᱥᱤᱭᱟᱵᱚᱱ ᱜᱮᱭᱟ ᱟᱨ ᱩᱱᱠᱩ ᱠᱷᱚᱱᱟᱜ ᱫᱚ ᱮᱢᱱᱤ ᱛᱮᱜᱮ ᱟᱵᱚ ᱫᱚ ᱚᱞᱚᱜ ᱯᱟᱲᱦᱟᱜᱼᱟ ᱡᱟᱦᱟᱸ ᱫᱚ ᱥᱤᱠᱠᱷᱟ ᱜᱚᱛᱚ ᱡᱳᱜᱚᱛᱟ ᱠᱷᱱᱟᱜ ᱫᱚ ᱮᱢᱱᱤ ᱛᱮᱜᱮ ᱟᱵᱚ ᱫᱚᱵᱚᱱ ᱠᱚᱢ ᱜᱮᱭᱟ ᱟᱨᱠᱤ᱾
ᱦᱳᱭ ᱦᱳᱭ ᱛᱚ ᱚᱱᱟᱜᱮ ᱤᱧ ᱞᱟᱹᱭᱫᱟᱹᱧ ᱡᱮ ᱡᱦᱮᱛᱩ ᱟᱵᱚᱱ ᱠᱚᱢ ᱜᱮᱭᱟ ᱚᱞᱚᱜ ᱯᱟᱲᱦᱟᱶ ᱛᱮ ᱟᱫᱚ ᱟᱵᱚ ᱠᱤᱱᱛᱩ ᱩᱱᱠᱩ ᱠᱷᱚᱱᱟᱜ ᱢᱟᱱᱮ ᱮᱴᱟᱜ ᱦᱚᱲ ᱥᱟᱞᱟᱜ ᱨᱚᱯᱚᱲ ᱫᱚᱵᱚᱱ ᱤᱭᱟᱹ ᱢᱟᱱᱮ ᱟᱹᱠᱤᱞ ᱡᱟᱦᱟᱸ ᱵᱚᱱ ᱢᱮᱛᱟᱜ ᱠᱟᱱᱟ ᱥᱮ ᱨᱚᱯᱚᱲ ᱨᱮᱱᱟᱜ ᱮᱴᱟᱜ ᱦᱚᱲ ᱥᱟᱞᱟᱜ ᱪᱮᱫ ᱞᱮᱠᱟ ᱨᱚᱯᱚᱲ ᱦᱩᱭᱩᱜᱼᱟ, ᱡᱮ ᱢᱤᱫᱴᱟᱜ ᱮᱴᱟᱜ ᱠᱚᱲᱟ ᱜᱤᱫᱽᱨᱟᱹ ᱢᱟᱱᱮ ᱚᱱᱟᱴᱟᱜ ᱫᱚ ᱠᱤᱱᱛᱩ ᱵᱟᱹᱱᱩᱜ ᱛᱟᱵᱚᱱᱟ ᱟᱵᱚ, ᱚᱲᱟᱜ ᱦᱚᱲ ᱵᱟᱠᱚ ᱪᱮᱫ ᱠᱟᱜ ᱵᱱᱟ ᱡᱮ ᱥᱟᱢᱱᱮ ᱨᱤᱱᱤᱡ ᱦᱚᱲ ᱥᱟᱞᱟᱜ ᱪᱮᱫ ᱞᱮᱠᱟ ᱨᱚᱯᱚᱲ ᱦᱩᱭᱩᱜᱼᱟ᱾
ᱦᱳᱭ ᱦᱳᱭ ᱦᱳᱭ
ᱡᱚᱠᱷᱚᱱ ᱜᱮ ᱠᱚᱲᱟ ᱜᱤᱫᱽᱨᱟᱹ ᱥᱟᱞᱟᱜ ᱱᱚᱝᱠᱟ ᱦᱩᱭᱩᱜᱼᱟ ᱥᱮ ᱡᱚᱠᱷᱚᱱ ᱢᱤᱫᱴ ᱠᱩᱲᱤ ᱜᱤᱫᱽᱨᱟᱹ ᱥᱟᱢᱱᱮ ᱧᱮᱞᱮ ᱮᱭᱟ ᱟᱹᱰᱤ ᱪᱮᱚᱨᱠ ᱠᱩᱲᱤ ᱜᱤᱫᱽᱨᱟᱹ ᱠᱟᱱᱟᱭ ᱠᱤᱱᱛᱩ ᱨᱚᱲ ᱟᱹᱤᱧ ᱪᱮᱫ, ᱢᱚᱱᱮᱨᱮ ᱚᱱᱟ ᱤᱭᱟᱹᱟ ᱥᱮ ᱚᱱᱟ ᱦᱮ ᱩᱱᱤ ᱠᱩᱲᱤ ᱜᱤᱫᱽᱨᱟᱹ ᱥᱟᱞᱟᱜ ᱨᱚᱲ ᱞᱮᱠᱷᱟᱱ ᱱᱟᱯᱟᱭ ᱠᱚᱜᱼᱟ᱾
ᱦᱳᱭ ᱜᱚᱢᱠᱮ ᱠᱟᱛᱷᱟ ᱫᱚ ᱤᱱᱟᱹ ᱜᱮ ᱛᱤᱜᱩᱱᱟ ᱡᱮ ᱨᱚᱲ ᱟᱹᱤᱧ ᱪᱮᱫ?
ᱠᱤᱱᱛᱩ ᱤᱧ ᱥᱮᱬᱟ ᱜᱮ ᱵᱟᱹᱧ ᱥᱮᱬᱟᱠᱟᱸᱜᱼᱟ ᱚᱱᱠᱟ ᱜᱮ, ᱮᱱᱦᱚᱸ ᱡᱩᱫᱤ ᱠᱚᱥᱴᱚ ᱢᱚᱥᱴᱚᱧ ᱪᱟᱞᱟᱣᱱᱟ ᱩᱱᱤ ᱠᱩᱲᱤ ᱴᱷᱮᱱ ᱟᱫᱚ ᱩᱱᱤ ᱠᱩᱲᱤ ᱜᱤᱫᱽᱨᱟᱹ ᱦᱚᱸ ᱛᱚ ᱵᱟᱭ ᱵᱟᱲᱟᱭᱟ ᱨᱚᱲ ᱦᱩᱭᱩᱜᱼᱟ ᱪᱮᱫ ᱞᱮᱠᱟᱛᱮ?
ᱦᱩᱸ ᱦᱩᱸ
ᱡᱮ ᱱᱩᱭ ᱠᱚᱲᱟ ᱜᱤᱫᱽᱨᱟᱹ ᱨᱤᱯᱞᱟᱭ ᱩᱱᱤ ᱡᱮ ᱡᱟᱦᱟᱸ ᱱᱟᱜ ᱛᱮᱟᱞᱟᱧ ᱮᱢᱟᱭ ᱤᱧ ᱦᱚᱸᱛᱚ ᱵᱟᱹᱧ ᱵᱟᱲᱟᱭᱟ᱾ ᱨᱚᱲ ᱢᱟ ᱵᱟᱹᱧ ᱥᱮᱬᱟ ᱟᱠᱟᱫᱟ ᱴᱷᱤᱠ ᱢᱚᱛᱚ ᱟᱫᱚ ᱛᱚᱠᱷᱚᱱ ᱪᱤᱠᱟᱹᱜ ᱠᱟᱱᱟ ᱤᱧᱦᱚ ᱵᱟᱹᱧ ᱨᱚᱲ ᱫᱟ ᱯᱷᱤᱨ ᱠᱟᱹᱱᱤᱧ, ᱱᱚᱜᱼ ᱱᱚᱣᱟ ᱢᱤᱫᱴᱟᱝ ᱯᱨᱚᱵᱞᱮᱢ ᱢᱮᱱᱟᱜᱼᱟ ᱢᱚᱱᱮᱭᱟ ᱟᱵᱚ ᱛᱟᱞᱟᱨᱮ ᱡᱟᱦᱟᱸ ᱫᱚ ᱨᱚᱲ ᱨᱮᱱᱟᱜ ᱯᱨᱚᱵᱞᱮᱢ᱾ ᱟᱵᱚ ᱴᱷᱤᱠ ᱞᱮᱠᱟ ᱵᱟᱵᱚᱱ ᱵᱟᱲᱟᱭᱟ ᱚᱠᱚᱭ ᱥᱟᱞᱟᱜ ᱪᱮᱫ ᱞᱮᱠᱟ ᱨᱚᱲ ᱦᱩᱭᱩᱜ ᱛᱟᱵᱚᱱᱟ᱾ ᱟᱫᱚ ᱤᱧ ᱫᱚ ᱱᱚᱣᱟ ᱯᱨᱚᱵᱞᱮᱢ ᱢᱤᱫᱟᱝ ᱢᱮᱱᱟᱜᱼᱟ ᱟᱵᱚ ᱥᱚᱢᱟᱡ ᱨᱮ ᱡᱟᱦᱟᱸᱴᱟᱜ ᱤᱧ ᱢᱚᱱᱮᱭᱟ ᱟᱫᱚ ᱚᱞᱚᱜ ᱯᱟᱲᱦᱟᱣ ᱡᱩᱫᱤ ᱵᱟᱢ ᱞᱟᱦᱟᱜᱼᱟ ᱚᱞᱚᱜ ᱯᱟᱲᱦᱟᱣ ᱛᱮ ᱠᱤᱱᱛᱩ ᱱᱚᱣᱟ ᱫᱚ ᱵᱟᱝ ᱪᱟᱵᱟᱜᱼᱟ᱾
ᱮᱠᱫᱚᱢ ᱮᱠᱫᱚᱢ ᱟᱹᱵᱤᱱ ᱡᱟᱦᱟᱸ ᱠᱟᱛᱷᱟ ᱵᱤᱱ ᱞᱟᱹᱭ ᱠᱟᱜᱼᱟ ᱚᱱᱟ ᱫᱚ ᱟᱹᱰᱤ ᱵᱮᱥ ᱠᱟᱛᱷᱟ ᱵᱤᱱ ᱞᱟᱹᱭ ᱠᱟᱜᱼᱟ᱾
ᱦᱮᱸ ᱦᱮᱸ ᱜᱚᱝᱠᱮ ᱞᱟᱹᱭᱢᱮ ᱟᱫᱚ
ᱦᱮᱸ ᱟᱹᱵᱤᱱ ᱡᱟᱦᱟᱸ ᱵᱤᱱ ᱞᱟᱹᱭ ᱠᱟᱜᱼᱟ ᱟᱵᱚ ᱡᱟᱦᱟᱸ ᱚᱞᱚᱜ ᱯᱟᱲᱦᱟᱜ ᱱᱤᱛᱚᱜ ᱟᱵᱚ ᱡᱮ ᱯᱚᱨᱤᱢᱟᱱ ᱧᱮᱞᱚᱜ ᱠᱟᱱᱟ ᱮᱢᱱᱤ ᱮᱢᱱᱤ ᱛᱮᱜᱮ ᱞᱟᱦᱟ ᱨᱮᱱ ᱡᱟᱦᱟᱸᱭ ᱦᱟᱯᱲᱟᱢ ᱵᱟᱠᱚ ᱢᱮᱱᱟᱜ ᱟᱠᱟᱫ ᱠᱚᱣᱟ ᱩᱱᱠᱩ ᱠᱚᱦᱚᱸ ᱠᱚ ᱞᱟᱹᱭ ᱜᱮᱭᱟ, ᱥᱮᱫᱟᱭ ᱢᱟ ᱚᱝᱠᱟ ᱢᱟ ᱟᱵᱚ ᱥᱟᱱᱛᱟᱲ ᱢᱟ ᱚᱞᱚᱜ ᱯᱟᱲᱦᱟᱣ ᱢᱟ ᱵᱟᱝᱠᱚ ᱯᱟᱲᱦᱟᱜ ᱠᱟᱱ ᱛᱟᱦᱮᱱᱟ᱾ ᱛᱚ ᱤᱱᱟᱹ ᱠᱚ ᱠᱷᱟᱹᱛᱤᱨ ᱛᱮ ᱡᱟᱦᱟᱸ ᱱᱤᱡᱮᱥᱥᱚ ᱟᱠᱚᱣᱟᱜ ᱡᱚᱢᱤ ᱡᱟᱭᱜᱟ ᱛᱟᱦᱮᱸ ᱠᱟᱛᱮ ᱦᱚᱸ ᱟᱠᱚ ᱚᱱᱟ ᱡᱟᱭᱜᱟ ᱨᱮ ᱫᱟᱣ ᱵᱟᱝᱠᱚ ᱦᱟᱛᱟᱣ ᱫᱟᱲᱮ ᱟᱠᱟᱫᱼᱟ ᱦᱚᱭᱛᱳ ᱫᱤᱠᱩ ᱪᱷᱟᱛᱤᱠ ᱠᱚᱠᱚ ᱨᱮᱡ ᱟᱠᱟᱫ ᱠᱚᱣᱟ᱾
ᱟᱹᱰᱤ ᱜᱟᱱ ᱟᱹᱰᱤ ᱜᱟᱱ ᱟᱹᱰᱤ ᱜᱟᱱ ᱠᱚ ᱨᱮᱡ ᱦᱚᱪᱚ ᱟᱠᱟᱱᱟ᱾
ᱟᱨ ᱟᱵᱚ ᱱᱤᱛᱚᱜ ᱦᱚᱸᱵᱚᱱ ᱧᱮᱞ ᱤᱫᱤᱭᱮᱫ ᱜᱮᱭᱟ ᱵᱚᱨᱛᱚᱢᱟᱱ ᱨᱮ ᱟᱨ ᱟᱵᱚ ᱡᱩᱫᱤ ᱱᱤᱛᱚᱜ ᱠᱟᱹᱴᱤᱡ ᱚᱞᱚᱜ ᱯᱟᱲᱦᱟᱜ ᱡᱩᱫᱤ ᱵᱚᱱ ᱞᱟᱦᱟᱼᱟ ᱛᱟᱦᱚᱞᱮ ᱫᱚ ᱚᱱᱟ ᱟᱵᱚᱣᱟᱜ ᱡᱟᱭᱜᱟ ᱫᱚ ᱦᱚᱲᱫᱚ ᱵᱟᱠᱚ ᱦᱟᱛᱟᱣ ᱫᱟᱲᱮᱭᱟᱜᱼᱟ ᱮᱴᱟᱜ ᱡᱟᱹᱛ ᱨᱮᱱ ᱫᱚ᱾ ᱚᱱᱛᱮ ᱠᱷᱚᱱᱟᱜ ᱦᱚᱸᱵᱚᱱ ᱚᱱᱛᱮ ᱠᱷᱚᱱᱟᱜ ᱦᱚᱸᱵᱚᱱ ᱦᱮᱸ ᱚᱱᱛᱮ ᱠᱷᱚᱱᱟᱜ ᱦᱚᱸᱵᱚᱱ ᱟᱯᱱᱟᱨ ᱫᱟᱲᱮᱭᱟᱜᱼᱟ ᱟᱵᱚᱣᱟᱜ ᱡᱟᱭᱜᱟ, ᱟᱨ ᱱᱚᱛᱮ ᱠᱷᱚᱱᱟᱜ ᱡᱟᱦᱟᱸ ᱠᱩᱢᱤᱱᱤᱠᱮᱥᱮᱱ ᱤᱥᱠᱤᱞᱥ ᱮᱢ ᱞᱟᱹᱭ ᱠᱮᱜᱼᱟ ᱚᱱᱟ ᱦᱚᱸᱚᱸ ᱟᱵᱚᱣᱟᱜ ᱵᱚᱱ ᱟᱯᱱᱟᱨ ᱫᱟᱲᱮᱭᱟᱜᱼᱟ, ᱡᱩᱫᱤ ᱵᱚᱱ ᱚᱞᱚᱜ ᱯᱟᱲᱦᱟᱜ ᱨᱮ ᱡᱩᱫᱤ ᱡᱚᱯᱲᱟᱣ ᱵᱚᱱ ᱛᱟᱦᱮᱱᱟ᱾
ᱦᱳᱭ
ᱦᱮᱸ
ᱟᱫᱚ ᱚᱱᱟ ᱫᱚ ᱠᱟᱹᱴᱤᱡ ᱠᱷᱚᱱᱟᱜ ᱥᱮᱬᱟ ᱦᱩᱭᱩᱜ ᱛᱟᱵᱚᱱᱟ ᱟᱵᱚ ᱟᱵᱚ ᱥᱮᱬᱟ ᱦᱩᱭᱩᱜ ᱛᱟᱵᱚᱱᱟ᱾ ᱟᱵᱚᱨᱮᱱ ᱡᱟᱦᱟᱸᱭ ᱜᱤᱫᱽᱨᱟᱹ ᱠᱚ ᱦᱩᱭᱩᱜᱼᱟ ᱦᱟᱯᱮᱱ ᱫᱤᱱ ᱨᱮ ᱩᱱᱠᱩ ᱦᱚᱸ ᱥᱮᱬᱟ ᱟᱠᱚ ᱦᱩᱭᱩᱜ ᱛᱟᱵᱚᱱᱟ᱾ ᱦᱮᱸ ᱠᱟᱨᱚᱱ ᱜᱤᱫᱽᱨᱟᱹ ᱟᱵᱚᱨᱮᱱ ᱵᱮᱥᱤᱨ ᱵᱷᱟᱜᱽ ᱜᱤᱫᱽᱨᱟᱹ ᱜᱮᱧ ᱧᱮᱞᱟ ᱞᱟᱡᱟᱜ ᱟᱠᱚ, ᱠᱤᱱᱛᱩ ᱮᱴᱟᱜ ᱡᱟᱹᱛ ᱨᱮᱱ ᱫᱚ ᱵᱟᱠᱚ ᱞᱟᱡᱟᱜᱼᱟ᱾
ᱮᱠᱫᱚᱢ ᱥᱟᱹᱨᱤ ᱠᱟᱛᱷᱟ ᱵᱤᱱ ᱞᱟᱹᱭ ᱟᱠᱟᱫᱼᱟ᱾ ᱛᱚ ᱟᱵᱚ ᱵᱮᱥᱤ ᱵᱮᱥᱤᱨ ᱵᱷᱟᱜ ᱜᱮ ᱥᱟᱱᱛᱟᱲ ᱥᱚᱢᱟᱡᱽ ᱨᱮᱱ ᱫᱚ ᱚᱱᱮ ᱚᱱᱠᱟ ᱵᱮᱥᱤᱨ ᱵᱷᱟᱜᱽ ᱢᱟᱹᱭ ᱥᱮ ᱵᱟᱹᱵᱩ ᱫᱚ ᱵᱮᱥᱤᱨ ᱵᱷᱟᱜᱽ ᱵᱚ ᱟᱵᱚᱣᱟᱜ ᱫᱚ ᱢᱮᱱᱟᱵᱚᱱ ᱡᱮ ᱞᱟᱡᱟᱜ ᱤᱧ ᱥᱮ ᱞᱟᱡᱟ ᱡᱟ ᱢᱮᱱᱟᱜ ᱠᱟᱫ ᱛᱟᱵᱚᱱᱟ ᱤᱱᱟᱹ ᱛᱮᱜᱮ ᱟᱵᱩ ᱫᱚ ᱱᱤᱛ ᱫᱷᱟᱹᱵᱤᱡ ᱛᱮ ᱫᱤᱠᱩ ᱪᱷᱟᱹᱛᱤᱠ ᱠᱷᱚᱱᱟᱜ ᱛᱟᱭᱱᱚᱢ ᱨᱮ ᱢᱮᱱᱟᱜ ᱠᱟᱫ ᱵᱚᱱᱟ ᱟᱨ ᱫᱤᱠᱩ ᱪᱷᱟᱛᱤᱠ ᱫᱚ ᱞᱟᱡᱟᱣ ᱥᱮ ᱵᱚᱛᱚᱨ ᱚᱱᱟ ᱵᱟᱹᱱᱩᱜ ᱠᱟᱫ ᱛᱟᱠᱚ ᱛᱮ ᱱᱤᱛᱚᱜ ᱩᱱᱠᱩ ᱞᱟᱦᱟᱨᱮ ᱢᱮᱱᱟᱜ ᱠᱟ ᱵᱚᱱᱟ ᱟᱵᱩ ᱠᱷᱚᱱᱟᱜ ᱥᱮ ᱪᱮᱫ ᱵᱤᱱ ᱞᱟᱹᱭᱮᱫᱼᱟ ᱜᱚᱢᱠᱮ ᱟᱹᱵᱤᱱ?
ᱮᱠᱫᱚᱢ ᱮᱠᱫᱚᱢ ᱚᱱᱟᱜᱮ ᱚᱱᱟᱜᱮ ᱟᱵᱚ ᱫᱚ ᱥᱮᱬᱟ ᱟᱠᱚ ᱦᱩᱭᱩᱜ ᱛᱟᱵᱚᱱᱟ ᱟᱵᱚᱨᱮᱱ ᱜᱤᱫᱽᱨᱟᱹ ᱡᱮ ᱟᱞᱚᱢ ᱞᱟᱡᱟᱜᱼᱟ ᱞᱟᱹᱭ ᱢᱮ ᱦᱟᱱᱠᱟ ᱥᱮ ᱱᱚᱝᱠᱟ, ᱦᱚᱸ ᱛᱚ ᱜᱚᱝᱠᱮ ᱴᱷᱤᱠ ᱜᱮᱭᱟ ᱟᱹᱰᱤ ᱱᱟᱯᱟᱭ ᱠᱟᱛᱷᱟ ᱟᱢ ᱥᱟᱞᱟᱜ ᱨᱚᱯᱚᱲ ᱠᱟᱛᱮ ᱵᱩᱡᱷᱟᱹᱣ ᱮᱱᱟ
ᱦᱩᱸ ᱤᱧ ᱦᱚᱸ ᱟᱢ ᱥᱟᱞᱟᱜ ᱨᱚᱯᱚᱲ ᱠᱟᱛᱮ ᱩ ᱟᱹᱰᱤ ᱵᱷᱟᱹᱜᱤᱧ ᱵᱩᱡᱷᱟᱹᱣ ᱠᱮᱫᱼᱟ